ᱦᱚᱭ ᱜᱚᱝᱠᱮ ᱾ ᱚ ᱦᱚᱭ ᱪᱮᱫ ᱠᱚᱵᱤᱱ ᱪᱤᱠᱟᱹᱭᱮᱫ ᱛᱮ?
ᱪᱮᱫ ᱠᱚ ᱵᱚᱞᱛᱮ ᱮᱠᱷᱚᱱ ᱡᱚᱢ ᱵᱟᱲᱟ ᱦᱩᱭ ᱟᱠᱟᱱᱟ ᱟᱫᱚ ᱵᱟᱦᱨᱮ ᱠᱚᱨᱮ ᱜᱮ ᱫᱩᱜ ᱵᱟᱲᱟ ᱦᱩᱭ ᱟᱠᱟᱱᱟ ᱾ ᱟᱹᱵᱤᱱᱟᱜ ᱡᱚᱢ ᱵᱟᱲᱟ ᱠᱚ ᱦᱩᱭ ᱮᱱᱟ ᱥᱮ ᱵᱟᱝ ᱾
ᱦᱮᱸ ᱡᱚᱢ ᱵᱟᱲᱟ ᱠᱚᱫᱚ ᱦᱩᱭ ᱟᱠᱟᱱ ᱜᱮᱭᱟ ᱟᱫᱚ ᱟᱨ ᱱᱤᱛᱚᱜ ᱫᱚ ᱡᱟᱹᱯᱤᱫ ᱵᱟᱝ ᱵᱩᱡᱷᱟᱹᱣ ᱠᱟᱱ ᱛᱟᱦᱮᱸᱫ ᱛᱟᱦᱚᱞᱮ ᱩᱼᱟ ᱨᱟᱪᱟ ᱥᱮᱫ ᱜᱮ ᱢᱟᱱᱮ ᱴᱚᱦᱚᱞ ᱵᱟᱲᱟᱭ ᱮᱫᱟᱞᱤᱧ ᱟᱨᱠᱤ
ᱟᱪᱪᱷᱟ ᱟᱪᱪᱷᱟ ᱟᱫᱚ ᱞᱤᱧ ᱞᱟᱹᱭᱟ‌ ᱦᱚᱲ ᱠᱚᱫᱚ ᱪᱮᱫ ᱞᱮᱠᱟ ᱢᱮᱱᱟᱜ ᱠᱚᱣᱟ ᱥᱮ ᱪᱮᱫ ᱠᱚ ᱪᱤᱠᱟᱹ ᱵᱟᱲᱟᱭᱮᱫᱟ?
ᱚᱲᱟᱜ ᱦᱚᱲ ᱠᱚᱫᱚ ᱡᱮ ᱡᱮᱢᱚᱱ ᱠᱚ ᱡᱟᱹᱯᱤᱫ ᱠᱮᱫᱟ ᱾ ᱟᱹᱞᱤᱧ ᱫᱚ ᱱᱚᱜᱼᱚᱭ ᱦᱮᱱᱟᱜ ᱞᱤᱧ ᱜᱮᱭᱟ ᱟᱨᱠᱤ ᱵᱟᱫᱽ ᱨᱮᱞᱤᱤᱧ ᱡᱟᱹᱯᱤᱫᱟ ᱦᱮᱸ ᱾
ᱱᱤᱛᱚᱜ ᱱᱟᱯᱟᱭ ᱵᱟᱲᱟ ᱜᱮᱭᱟ ᱯᱮ ᱛᱚ ᱾
ᱦᱮᱸ ᱱᱤᱭᱟᱹ ᱜᱷᱟᱹᱲᱤᱡ ᱫᱚ ᱥᱟᱱᱟᱢ ᱠᱚᱜᱮ ᱱᱟᱯᱟᱭ ᱠᱚᱜᱮ ᱦᱮᱸ ᱾ ᱟᱨ ᱟᱹᱵᱤᱱ ᱫᱚ ᱛᱟᱦᱚᱞᱮ
ᱦᱮᱸ ᱚᱲᱟᱜ ᱦᱚᱲ ᱠᱚᱫᱚ ᱱᱟᱯᱟᱭ ᱵᱟᱲᱟ ᱜᱮ ᱟᱫᱚ ᱱᱮᱛᱟᱨ ᱠᱟᱹᱢᱤ ᱪᱟᱹᱞᱩᱜ ᱠᱟᱱᱟ ᱥᱮ ᱚᱱᱟ ᱠᱷᱟᱹᱛᱤᱨ ᱥᱮᱛᱟᱜ ᱠᱷᱟᱱ ᱜᱮ ᱠᱟᱹᱢᱤ ᱠᱚ ᱥᱮᱱᱚᱜ ᱠᱟᱱᱟ ᱾ ᱦᱮᱡ ᱛᱮ ᱟᱹᱭᱩᱵᱚᱜ ᱠᱟᱱᱟ ᱠᱚ ᱾ ᱚᱱᱟᱜᱮ ᱠᱟᱹᱴᱤᱡ ᱮᱸᱻ ᱚᱱᱟᱜᱮ ᱠᱟᱹᱴᱤᱡ ᱞᱟᱸᱜᱟ ᱦᱟᱨ ᱠᱮᱛ ᱚᱱᱟ ᱫᱚ ᱵᱩᱡᱷᱟᱹᱜ ᱜᱮᱭᱟ ᱾
ᱦᱚᱭ ᱦᱚᱭ ᱚᱱᱟ ᱫᱚ ᱡᱚᱛᱚ ᱦᱚᱲᱟᱜ ᱜᱮ ᱾ ᱡᱚᱛᱚᱣᱟᱜ ᱚᱲᱟᱜ ᱨᱮᱜᱮ ᱚᱱᱠᱟ ᱫᱚ ᱦᱩᱭᱩᱜ ᱠᱟᱱ ᱜᱮᱭᱟ ᱠᱟᱹᱢᱤᱫᱤᱧ ᱫᱚ ᱚᱱᱠᱟ ᱠᱟᱹᱢᱤᱭ ᱫᱟᱠᱚ ᱞᱟᱸᱜᱟᱜ ᱠᱟᱱᱟ ᱠᱚ ᱚᱱᱠᱟ ᱡᱚᱛᱚ ᱜᱮ ᱟᱨᱠᱤ ᱾
ᱦᱩᱸ ᱟᱫᱚ ᱠᱟᱹᱢᱤ ᱠᱷᱚᱱ ᱦᱮᱡ ᱠᱟᱛᱮᱜ ᱡᱚᱢ ᱵᱟᱲᱟ ᱠᱟᱛᱮᱜ ᱢᱟᱱᱮ ᱤᱥᱤᱱ ᱵᱟᱥᱟᱝ ᱠᱟᱛᱮᱫ ᱡᱚᱢ ᱵᱟᱲᱟ ᱠᱟᱛᱮᱫ ᱠᱚ ᱡᱟᱹᱯᱤᱫ ᱠᱮᱫᱟ ᱩᱱᱠᱩ ᱫᱚ ᱾ ᱦᱮᱸ ᱫᱚ ᱜᱚᱝᱠᱮ ᱞᱤᱧ ᱞᱟᱹᱭᱫᱟ ᱾ ᱱᱮᱛᱟᱨ ᱢᱟ ᱚᱞᱚᱜ ᱯᱟᱲᱦᱟᱣ ᱨᱮ ᱜᱤᱫᱽᱨᱟᱹ ᱥᱮᱨᱚᱠᱚᱢ ᱵᱟᱠᱚ ᱧᱮᱞᱚᱜ ᱠᱟᱱᱟ ᱾
ᱦᱮᱸ ᱾
ᱟᱫᱚ ᱟᱹᱵᱤᱱᱟᱜ ᱚᱱᱛᱮ ᱫᱚ ᱪᱮᱫ ᱞᱮᱠᱟ ᱚᱞᱚᱜ ᱯᱟᱲᱦᱟᱜ ᱜᱤᱫᱽᱨᱟᱹ ᱠᱚ ᱢᱮᱱᱟᱜ ᱠᱚᱣᱟ ᱥᱮ ᱵᱟᱝ?
ᱦᱮᱱᱟᱜ ᱫᱚ ᱦᱮᱱᱟᱜ ᱠᱚ ᱚᱞᱚᱜ ᱯᱟᱲᱦᱟᱣ ᱜᱤᱫᱽᱨᱟᱹ ᱡᱮ ᱵᱟᱝ ᱩ ᱛᱚ ᱵᱟᱹᱞᱤᱧ ᱢᱮᱱᱟ ᱦᱚᱭ ᱥᱮ ᱦᱮᱱᱟᱜ ᱫᱚ ᱦᱮᱱᱟᱜ ᱠᱚᱜᱮᱭᱟ ᱟᱨ ᱟᱨ ᱢᱟᱱᱮ ᱟᱹᱰᱤ ᱜᱟᱱ ᱜᱮ ᱢᱟᱱᱮ ᱵᱮᱥᱤᱨ ᱵᱷᱟᱜ ᱜᱮ ᱫᱚ ᱧᱮᱞᱚᱜ ᱠᱟᱱᱟ, ᱚᱞᱚᱜ ᱯᱟᱲᱦᱟᱜ ᱫᱤᱭᱟᱹ ᱠᱟᱛᱮᱜ ᱱᱮᱛᱟᱨ ᱫᱚ ᱢᱟᱱᱮ ᱠᱟᱹᱢᱤ ᱨᱮᱠᱚ ᱞᱟᱜᱟᱜ ᱠᱟᱱᱟ ᱾ ᱦᱳᱭ ᱥᱮ ᱠᱟᱹᱢᱤ ᱨᱮᱠᱚ ᱞᱟᱜᱟᱜ ᱠᱟᱱᱟ, ᱦᱟᱸᱴ ᱯᱟᱛᱟ ᱫᱟᱬᱟᱱ ᱨᱮᱠᱚ ᱡᱚᱴᱟᱜ ᱠᱟᱱᱟ ᱾ ᱦᱳᱭ ᱥᱮ ᱟᱨ ᱚᱱᱟ ᱠᱚ ᱟᱨ ᱢᱟᱱᱮ ᱡᱟᱦᱟᱸᱭ ᱠᱚ ᱠᱤᱪᱷᱩ ᱢᱟᱱᱮ ᱯᱟᱲᱦᱟᱜ ᱠᱟᱱ ᱨᱮᱦᱚᱸ ᱠᱚ ᱢᱟᱱᱮ ᱟᱹᱰᱤ ᱠᱚ ᱫᱟᱬᱟᱱ ᱠᱟᱱᱟ ᱥᱮ ᱱᱚᱣᱟ ᱫᱚ ᱯᱟᱲᱦᱟᱣ ᱥᱮᱫ ᱫᱚ ᱟᱫᱚ ᱠᱚ ᱫᱮᱭᱟ ᱩᱛᱟᱹᱨ ᱫᱟ ᱾ ᱦᱳᱭ ᱥᱮ ᱾
ᱦᱮᱸ ᱾
ᱧᱮᱞ ᱧᱟᱢᱚᱜ ᱠᱟᱱ ᱜᱮᱭᱟ ᱦᱳᱭ᱾ ᱟᱫᱚ ᱱᱮᱛᱟᱨ ᱫᱚ ᱚᱱᱟ ᱯᱟᱲᱦᱟᱣ ᱠᱷᱚᱱ ᱫᱚ ᱢᱟᱱᱮ ᱯᱟᱲᱦᱟᱣ ᱜᱤᱫᱽᱨᱟᱹ ᱜᱮ ᱵᱮᱥᱤ ᱵᱟᱹᱱᱩᱜ ᱠᱚᱣᱟ ᱦᱚᱭ ᱛᱚ ᱢᱤᱫᱴᱟᱱ ᱟᱹᱛᱩ ᱨᱮ ᱡᱚᱫᱤ ᱵᱤᱱ ᱢᱮᱱᱟ ᱡᱮ ᱯᱨᱟᱭ ᱥᱮᱵᱷᱮᱱᱴᱤ ᱯᱟᱨᱥᱮᱱ ᱜᱮ ᱢᱟᱱᱮ ᱚᱱᱠᱟ ᱵᱮᱠᱟᱨ ᱜᱤᱫᱽᱨᱟᱹ ᱟᱨᱠᱤ ᱡᱟᱦᱟᱸᱭ ᱵᱟᱠᱚ ᱯᱟᱲᱦᱟᱜ ᱠᱟᱱᱟ᱾ ᱚᱱᱠᱟ ᱜᱮ ᱦᱩᱭᱩᱜ ᱠᱟᱱᱟ ᱦᱳᱭ᱾ ᱛᱟᱦᱚᱞᱮ ᱜᱚᱢᱠᱮ ᱟᱯᱮ ᱚᱱᱛᱮ ᱫᱚ ᱛᱟᱦᱚᱞᱮ ᱪᱮᱫ ᱞᱮᱠᱟ ᱯᱟᱲᱦᱟᱣ ᱜᱤᱫᱽᱨᱟᱹ ᱚᱵᱚᱥᱛᱷᱟ?
ᱟᱹᱵᱤᱱ ᱡᱟᱦᱟᱸ ᱵᱤᱱ ᱞᱟᱹᱭ ᱠᱮᱫᱟ ᱮᱠᱟᱞ ᱥᱟᱹᱨᱤ ᱠᱟᱛᱷᱟ ᱜᱮᱵᱤᱱ ᱞᱟᱹᱭ ᱠᱮᱫᱟ᱾ ᱟᱫᱚ ᱟᱹᱵᱤᱱᱟᱜ ᱚᱱᱛᱮ ᱞᱮᱠᱟ ᱱᱚᱛᱮ ᱦᱚᱸ ᱚᱵᱚᱥᱛᱷᱟ ᱜᱮ ᱾ ᱠᱚᱲᱟ ᱜᱤᱫᱽᱨᱟᱹ ᱠᱚᱫᱚ ᱮᱠᱫᱚᱢ ᱠᱚᱢ ᱜᱮ ᱡᱟᱦᱟᱸ ᱵᱮᱱ ᱞᱟᱹᱭ ᱠᱮᱫᱟ ᱥᱮᱵᱷᱮᱱᱴᱤ ᱯᱟᱨᱥᱮᱱ ᱚᱱᱠᱟ ᱯᱩᱨᱟᱹ ᱥᱮᱵᱷᱮᱱᱴᱤ ᱮᱭᱤᱴᱤ ᱯᱟᱨᱥᱮᱱ ᱠᱚᱲᱟ ᱜᱤᱫᱽᱨᱟᱹ ᱵᱟᱹᱱᱩᱜ ᱠᱚᱣᱟ, ᱪᱮᱫᱟᱜ ᱥᱮ? ᱱᱮᱛᱟᱨᱟᱜ ᱡᱩᱜᱽ ᱫᱚ ᱦᱟᱺᱲᱤ ᱯᱟᱹᱣᱨᱟᱹ ᱡᱩᱜᱽ ᱠᱟᱱᱟ ᱥᱮ ᱟᱫᱚ ᱟᱭᱳ ᱵᱟᱵᱟ ᱡᱩᱫᱤ ᱦᱟᱺᱰᱤ ᱯᱟᱹᱣᱨᱟᱹ ᱧᱩ ᱠᱟᱛᱮ ᱠᱚ ᱧᱩ ᱵᱩᱞ ᱠᱟᱛᱮᱫ ᱠᱚ ᱜᱤᱛᱤᱡ ᱠᱚᱜᱼᱟ ᱠᱚ ᱾ ᱛᱟᱦᱚᱞᱮ ᱜᱤᱫᱽᱨᱟᱹ ᱫᱚ ᱚᱞᱚᱜ ᱯᱟᱲᱦᱟᱜ ᱥᱮ ᱢᱚᱱᱮ ᱪᱤᱠᱟᱹᱛᱮ ᱮᱢᱟᱭ᱾ ᱩᱱᱤ ᱜᱤᱫᱽᱨᱟᱹ ᱠᱷᱚᱱᱟᱜ ᱜᱮ ᱛᱚ ᱥᱮᱬᱟᱭ ᱦᱩᱭᱩᱜᱼᱟ, ᱡᱮ ᱚᱞᱚᱜ ᱯᱟᱲᱦᱟᱣ ᱠᱟᱛᱮᱜ ᱪᱮᱫ ᱦᱳᱭᱳᱜᱼᱟ ᱥᱮ ᱪᱮᱫ ᱵᱟᱝ ᱦᱩᱭᱩᱜᱼᱟ ᱾ ᱜᱤᱫᱽᱨᱟᱹ ᱠᱷᱚᱱᱟᱜ ᱜᱮ ᱡᱩᱫᱤ ᱵᱟᱠᱚ ᱥᱮᱬᱟᱭᱟ ᱛᱟᱦᱚᱞᱮ ᱩᱱᱤ ᱪᱤᱠᱟᱹᱛᱮ ᱵᱟᱲᱟᱭ ᱧᱟᱢᱟᱭ ᱾
ᱮᱠᱫᱚᱢ ᱮᱠᱫᱚᱢ ᱦᱳᱭ ᱾
ᱡᱟᱦᱟᱸ ᱧᱮᱞᱚᱜ ᱠᱟᱱᱟ ᱜᱤᱫᱽᱨᱟᱹ ᱠᱷᱚᱱᱟᱜ ᱜᱮ, ᱵᱟᱦᱨᱮ ᱠᱟᱹᱢᱤ ᱠᱚ ᱥᱮᱱᱚᱜ ᱠᱟᱱᱟ, ᱚᱠᱚᱭ ᱠᱚᱫᱚ ᱠᱚ ᱵᱟᱯᱞᱟᱜ ᱠᱟᱱᱟ ᱾ ᱟᱫᱚ ᱱᱚᱝᱠᱟ ᱞᱮᱠᱟ ᱛᱮᱫᱚ ᱪᱤᱠᱟᱹ ᱛᱮᱠᱚ ᱥᱮᱬᱟᱭᱟ ᱚᱞᱚᱜ ᱯᱟᱲᱦᱟᱣ ᱾ ᱪᱤᱠᱟᱹ ᱛᱮᱠᱚ ᱵᱟᱲᱟᱭᱟ ᱡᱮ ᱥᱟᱶᱛᱟ ᱪᱤᱠᱟᱹ ᱛᱮ ᱥᱩᱥᱚᱨ ᱦᱩᱭᱩᱜᱼᱟ ᱾ ᱜᱤᱫᱽᱨᱟᱹ ᱠᱷᱚᱱᱟᱜ ᱜᱮ ᱡᱩᱫᱤ ᱵᱟᱭᱨᱮᱢ ᱛᱟᱦᱮᱱᱟ ᱥᱟᱶᱛᱟ ᱨᱮᱱᱟᱜ ᱪᱮᱫ ᱥᱮ ᱪᱮᱫ ᱵᱟᱹᱱᱩᱜᱼᱟ᱾ ᱚᱱᱟ ᱪᱤᱠᱟᱹ ᱛᱮᱠᱚ ᱵᱟᱲᱟᱭ ᱧᱟᱢᱟ ᱦᱮᱸ ᱥᱮ ᱾
ᱦᱳᱭ, ᱦᱳᱭ ᱾
ᱚᱱᱟ ᱜᱮ ᱟᱫᱚ ᱱᱮᱛᱟᱨ ᱨᱮᱱ ᱜᱤᱫᱽᱨᱟᱹ ᱠᱚᱢᱟ ᱟᱵᱚᱣᱟᱜ ᱡᱟᱦᱟᱸ ᱥᱟᱶᱛᱟ ᱨᱮᱱᱟᱜ ᱨᱩᱨᱩ ᱥᱟᱯᱟᱵ ᱠᱚ ᱢᱮᱱᱟᱜᱼᱟ, ᱚᱱᱟ ᱠᱚᱫᱚ ᱨᱩᱨᱩ ᱦᱚᱸ ᱢᱟ ᱵᱟᱠᱚ ᱵᱟᱲᱟᱭᱟ ᱾ ᱦᱮᱸ ᱥᱮ ᱾ ᱟᱵᱤᱱᱟᱜ ᱚᱱᱛᱮ ᱫᱚ, ᱚᱱᱟ ᱠᱚᱫᱚ ᱠᱚ ᱨᱩᱨᱩ ᱠᱚ ᱵᱟᱲᱟᱭ ᱜᱮᱭᱟ ᱥᱮ ᱵᱟᱝ?
ᱨᱩᱨᱩ ᱫᱚ ᱥᱮᱨᱚᱠᱚᱢ ᱫᱚ ᱵᱟᱝ ᱠᱚ ᱵᱟᱲᱟᱭ ᱜᱮᱭᱟ ᱦᱳᱭ ᱥᱮ ᱟᱫᱚ ᱱᱮᱛᱟᱨ ᱫᱚ ᱚᱱᱟ ᱠᱟᱨᱚᱱ ᱫᱚ ᱦᱩᱭᱩᱜ ᱠᱟᱱᱟ ᱱᱚᱜᱼᱚᱭ ᱡᱮ ᱟᱵᱚᱣᱟᱜ ᱡᱟᱦᱟᱱᱟᱜ ᱜᱮᱵᱚᱱ ᱚᱱᱩᱥᱴᱷᱟᱱᱚᱜ ᱠᱟᱱᱟ ᱦᱳᱭ ᱥᱮ ᱵᱤᱭᱮ ᱵᱟᱯᱞᱟ ᱛᱟᱢ ᱡᱟᱦᱟᱱᱟᱜ ᱠᱚᱜᱮ ᱟᱫᱚ ᱟᱵᱚ ᱫᱚ ᱪᱮᱫ ᱵᱚᱱ ᱪᱤᱠᱟᱭᱟ ᱴᱟᱢᱟᱠ ᱛᱩᱢᱫᱟᱜ ᱫᱚ ᱟᱵᱚ ᱵᱟᱵᱚᱱ ᱛᱟᱭᱚᱢᱮᱫ ᱛᱮ ᱟᱫᱚ ᱟᱵᱚ ᱫᱚ ᱡᱟᱦᱟᱸ ᱰᱤᱡᱮ ᱵᱚᱠᱥ ᱠᱚ ᱟᱫᱚ ᱵᱚᱱ ᱟᱵᱚ ᱫᱚᱵᱚᱱ ᱞᱟᱦᱟᱭ ᱫᱟ ᱟᱨᱠᱤ ᱦᱳᱭ ᱥᱮ ᱾ ᱛᱚ ᱱᱚᱜᱼᱚ ᱱᱚᱣᱟ ᱠᱷᱟᱹᱛᱤᱨ ᱜᱮ ᱤᱧᱟᱹᱜ ᱢᱮᱱ ᱛᱮᱫᱚ ᱱᱚᱜᱼᱱᱟ ᱱᱚᱣᱟ ᱠᱷᱟᱹᱛᱤᱨ ᱜᱮ ᱟᱵᱚᱨᱮᱱ ᱡᱟᱦᱟᱸ ᱜᱤᱫᱽᱨᱟᱹ ᱠᱚ ᱱᱚᱣᱟ ᱠᱚᱛᱚ ᱚᱱᱟ ᱴᱟᱢᱟᱠ ᱛᱩᱢᱫᱟᱜ ᱫᱤᱠ ᱫᱤᱭᱮ ᱛᱮ ᱟᱹᱰᱤ ᱠᱚ ᱛᱟᱭᱚᱢᱚᱜ ᱠᱟᱱ ᱛᱟᱵᱚ ᱦᱳᱭ ᱥᱮ ᱾ ᱟᱨ ᱵᱮᱥᱤ ᱯᱨᱚᱵᱷᱟᱵᱽ ᱯᱟᱲᱟᱜ ᱠᱟᱱ ᱛᱟᱵᱚᱱᱟ ᱟᱵᱚᱣᱟᱜ ᱡᱟᱦᱟᱸ ᱚᱱᱟ ᱡᱟᱦᱟᱸ ᱚᱨᱜᱮᱥᱴᱟᱨ ᱠᱚ᱾ ᱦᱳᱭ ᱥᱮ ᱛᱚ ᱚᱨᱠᱮᱥᱴᱨᱟᱨ ᱠᱚᱨᱮ ᱠᱚ ᱪᱟᱞᱟᱜ ᱠᱟᱱᱟ ᱠᱚ ᱦᱳᱭ ᱥᱮ, ᱚᱱᱟ ᱠᱚᱨᱮ ᱦᱟᱺᱰᱤ ᱯᱟᱹᱣᱨᱟᱹ ᱠᱚᱠᱚ ᱧᱩᱭᱮᱫ ᱟ ᱾ ᱟᱨ ᱱᱚᱜᱼᱚ ᱱᱚᱣᱟ ᱫᱤᱠ ᱢᱤᱫᱴᱟᱝ ᱟᱹᱰᱤ ᱢᱟᱨᱟᱝ ᱠᱷᱟᱨᱟᱯ ᱫᱤᱠ ᱠᱟᱱᱟ ᱡᱮ ᱱᱚᱣᱟ ᱯᱟᱲᱦᱟᱣ ᱢᱟᱱᱮ ᱫᱮᱭᱟ ᱨᱮᱱᱟᱜ ᱟᱨᱠᱤ ᱾
ᱮᱠᱫᱚᱢ ᱮᱠᱫᱚᱢ ᱾
ᱦᱮᱸ ᱾
ᱜᱤᱫᱽᱨᱟᱹ ᱠᱷᱚᱱᱟᱜ ᱜᱮ ᱡᱩᱫᱤ ᱟᱠᱚ ᱴᱟᱢᱟᱠ ᱛᱩᱢᱫᱟᱜ ᱵᱟᱫ ᱠᱟᱛᱮᱫ ᱢᱟᱭᱤᱠ ᱵᱚᱠᱥ ᱨᱮᱠᱚ ᱨᱟᱹᱥᱠᱟᱹᱭᱟ ᱛᱟᱦᱚᱞᱮ ᱜᱤᱫᱽᱨᱟᱹ ᱠᱷᱚᱱᱟᱜ ᱜᱮᱠᱚ ᱵᱩᱡᱷᱟᱹᱣ ᱠᱮᱫ-ᱟ ᱡᱮ ᱨᱟᱹᱥᱠᱟᱹ ᱫᱚ ᱱᱚᱰᱮ ᱜᱮ ᱵᱷᱟᱜᱮ ᱧᱟᱢᱚᱜ ᱠᱟᱱᱟ ᱾ ᱚᱱᱟ ᱠᱷᱟᱹᱛᱤᱨ ᱚᱸᱰᱮ ᱜᱮ ᱠᱚ ᱨᱟᱹᱥᱠᱟᱹ ᱡᱚᱝᱚᱜ ᱠᱟᱱᱟ ᱾ ᱴᱟᱢᱟᱠ ᱛᱩᱢᱫᱟᱜ ᱚᱠᱟ ᱨᱮ ᱥᱟᱰᱮ ᱠᱟᱱᱟ ᱚᱸᱰᱮ ᱥᱩᱨᱜᱮ ᱵᱟᱝ ᱟᱨ ᱪᱟᱞᱟᱣ ᱠᱟᱛᱮᱜ ᱡᱮ ᱠᱟᱹᱴᱤᱡ ᱤᱧ ᱨᱩ ᱨᱩᱣᱟᱹᱜ-ᱟ ᱚᱱᱟ ᱦᱚᱸ ᱵᱟᱝ᱾ ᱦᱮᱸᱥᱮ ᱾ ᱱᱮᱛᱟᱨ ᱢᱟ ᱡᱟᱦᱟᱸ ᱧᱮᱞᱚᱜ ᱠᱟᱱᱟ ᱚᱻ ᱯᱨᱳᱜᱨᱟᱢ ᱥᱟᱱᱛᱟᱞ ᱯᱨᱳᱜᱨᱟᱢ ᱠᱚ ᱡᱮ ᱦᱩᱭᱩᱜ ᱠᱟᱱᱟ ᱚᱱᱟ ᱠᱚᱨᱮ ᱜᱮ ᱡᱟᱹᱥ ᱛᱤ ᱠᱚ ᱥᱮᱞᱮᱫᱚᱜ ᱠᱟᱱᱟ ᱜᱤᱫᱽᱨᱟᱹ ᱾ ᱟᱵᱚ ᱡᱟᱦᱟᱸ ᱥᱟᱶᱛᱟ ᱨᱮᱱᱟᱜ ᱟᱨ ᱟᱹᱨᱤᱪᱟᱹᱞᱤ ᱥᱮ ᱞᱟᱭᱞᱟᱠᱪᱟᱨ ᱚᱱᱟ ᱠᱚᱨᱮ ᱫᱚ ᱥᱩᱨ ᱜᱮ ᱵᱟᱝᱟ ᱾ ᱡᱮ ᱠᱟᱹᱴᱤᱡ ᱤᱧ ᱥᱩᱨᱩᱜ-ᱟ ᱪᱮᱫ ᱞᱮᱠᱟ ᱱᱤᱭᱚᱢ ᱠᱚᱠᱚ ᱠᱚᱨᱟᱣ ᱮᱫᱟ ᱥᱮ ᱯᱟᱞᱚᱱ ᱮᱫᱟ ᱠᱚ ᱠᱟᱹᱴᱤᱡ ᱤᱧ ᱥᱮᱬᱟᱭᱟ ᱚᱱᱠᱟ ᱫᱚ ᱵᱟᱝ ᱜᱮ ᱾ ᱠᱤᱱᱛᱩ ᱧᱮᱞ ᱠᱚᱣᱟᱢ ᱩᱱᱠᱩ ᱫᱚ ᱚᱨᱜᱮᱥᱴᱟᱨ ᱠᱚᱨᱮ ᱫᱚ ᱯᱩᱭᱞᱩ ᱠᱷᱚᱱᱟᱜ ᱠᱚ ᱥᱮᱴᱮᱨ ᱠᱚᱜ-ᱟ ᱾ ᱫᱚᱢᱮᱞ ᱫᱚᱢᱮᱞ ᱠᱚ ᱮᱱᱮᱡ ᱡᱚᱝᱟᱜ-ᱟ ᱾
ᱟᱪᱪᱷᱟ ᱟᱪᱪᱷᱟ ᱾
ᱦᱮᱸ ᱟᱨ ᱱᱮᱛᱟᱨ ᱜᱚᱝᱠᱮ ᱧᱮᱞᱚᱜ ᱠᱟᱱᱟ ᱡᱮ, ᱮᱸᱻ ᱡᱟᱦᱟᱸᱧ ᱞᱟᱹᱭ ᱠᱮᱫᱟ ᱯᱨᱳᱜᱨᱟᱢ ᱠᱚᱨᱮ ᱦᱟᱺᱰᱤ ᱯᱟᱹᱣᱨᱟᱹ ᱫᱚᱢᱮ ᱠᱚ ᱟᱠᱷᱨᱤᱧ ᱮᱫᱟ ᱧᱩ ᱵᱩᱞ ᱠᱟ ᱛᱮ ᱠᱚ ᱜᱤᱛᱤᱡ ᱠᱚᱜ ᱠᱟᱱᱟ ᱱᱚᱣᱟ ᱠᱚ ᱤᱫᱤ ᱠᱟᱛᱮᱜ ᱪᱮᱫᱠᱟ ᱟᱵᱤᱱᱟᱜ ᱢᱚᱛᱟᱢᱚᱛ?
ᱮᱠᱫᱚᱢ ᱾ ᱟᱫᱚ ᱱᱚᱜ-ᱱᱚᱣᱟ ᱠᱚᱫᱚ ᱟᱹᱰᱤ ᱵᱟᱹᱲᱤᱡ ᱡᱤᱱᱤᱥ ᱦᱩᱭᱩᱜ ᱠᱟᱱᱟ ᱦᱳᱭ ᱥᱮ ᱾ ᱪᱮᱫᱟᱜ ᱥᱮ ᱱᱚᱣᱟ ᱪᱷᱟᱲᱟ ᱚᱨᱜᱮᱥ ᱟᱨ ᱠᱚ ᱪᱟᱞᱟᱜ ᱠᱟᱱ ᱛᱟᱵᱚᱱᱟ, ᱡᱮ ᱵᱟᱝ ᱱᱚᱣᱟ ᱠᱟᱛᱷᱟ ᱫᱚ ᱵᱟᱹᱞᱤᱧ ᱢᱮᱱᱟ ᱡᱮ ᱚᱨᱠᱮᱥᱴᱟᱨ ᱜᱮ ᱵᱟᱝ ᱵᱷᱟᱜᱮᱭᱟ ᱢᱮᱱᱛᱮ ᱾ ᱚᱨᱠᱮᱥᱴᱟᱨ ᱫᱚ ᱵᱷᱟᱜᱮᱭᱟ᱾ ᱚᱱᱟ ᱚᱱᱟ ᱢᱤᱫᱴᱟᱝ ᱞᱤᱢᱤᱴ ᱢᱚᱫᱽᱫᱷᱮ ᱨᱮᱜᱮ ᱵᱷᱟᱜᱮᱭᱟ ᱦᱳᱭ ᱥᱮ, ᱟᱨ ᱠᱤᱱᱛᱩ ᱚᱱᱟ ᱞᱤᱢᱤᱴ ᱢᱚᱫᱽᱫᱷᱮ ᱨᱮ ᱟᱵᱚ ᱫᱚ ᱵᱟᱵᱚᱱ ᱫᱚᱦᱚᱭᱮᱫᱟ ᱚᱱᱟ ᱚᱨᱜᱮᱥᱴᱟᱨ ᱫᱚ ᱚᱱᱟ ᱛᱮᱜᱮ ᱚᱨᱠᱮᱥᱴᱟᱨ ᱦᱚᱸ ᱵᱟᱹᱲᱤᱡᱚᱜ ᱠᱟᱱᱟ ᱾ ᱪᱮᱫᱟᱜ ᱥᱮ ᱱᱚᱜ-ᱚᱭ ᱡᱮ ᱱᱮᱛᱟᱨ ᱫᱚ ᱡᱟᱦᱟᱸ ᱩᱱᱟᱹᱜ ᱜᱟᱱ ᱟᱹᱣᱦᱟᱹᱛᱟᱹᱣᱦᱟᱹ ᱠᱚ ᱥᱮᱨᱮᱧ ᱮᱫᱟ ᱾ ᱞᱟᱦᱟᱛᱮ ᱡᱮᱢᱚᱱ ᱠᱚ ᱥᱮᱨᱮᱧ ᱛᱟᱦᱮᱸᱜ ᱚᱱᱠᱟ ᱫᱚ ᱟᱨ ᱱᱮᱛᱟᱨᱟᱜ ᱥᱮᱨᱮᱧ ᱠᱚᱫᱚ ᱟᱨ ᱵᱟᱹᱱᱩᱜ-ᱟ ᱦᱳᱭ ᱥᱮ, ᱟᱨ ᱱᱚᱣᱟ ᱮᱸ ᱰᱚᱵᱚᱞ ᱢᱤᱱᱤᱝ ᱱᱮᱛᱟᱨ ᱫᱚ ᱵᱤᱥᱤ ᱠᱚ ᱥᱮᱨᱮᱧ ᱮᱫᱟ, ᱦᱳᱭ ᱟᱨ ᱱᱚᱜ-ᱱᱟ ᱛᱮᱜᱮ ᱱᱚᱣᱟ ᱛᱮᱜᱮ ᱟᱵᱚᱨᱮᱱ ᱟᱵᱚᱨᱮᱱ ᱠᱚ ᱨᱮᱱ ᱡᱟᱦᱟᱸᱭ ᱜᱤᱫᱽᱨᱟᱹ ᱠᱚ, ᱱᱩᱠᱩ ᱱᱚᱣᱟ ᱨᱮᱜᱮ ᱟᱨᱚ ᱵᱮᱥᱤ ᱨᱟᱹᱥᱠᱟᱹ ᱠᱚ ᱵᱩᱡ ᱮᱫᱟ ᱾ ᱦᱳᱭᱥᱮ ᱟᱨ ᱚᱱᱟ ᱠᱷᱟᱛᱤᱨ ᱜᱮ ᱚᱞᱚᱜ ᱯᱟᱲᱦᱟᱜ ᱫᱮᱭᱟ ᱠᱟᱛᱮᱜ ᱥᱮ ᱥᱠᱩᱞ ᱫᱮᱭᱟ ᱠᱟᱛᱮᱜ ᱚᱱᱟ ᱚᱨᱠᱮᱥᱴᱨᱟ ᱜᱮᱠᱚ ᱪᱟᱞᱟᱜ ᱠᱟᱱᱟ ᱦᱳᱭᱥᱮ ᱟᱨ ᱚᱨᱠᱮᱥᱴᱟᱨ ᱪᱟᱞᱟᱣ ᱢᱟᱱᱮ ᱫᱚ ᱟᱨ ᱮᱢᱚᱱ ᱱᱮᱛᱟᱨ ᱵᱮᱯᱟᱨ ᱟᱠᱟᱱᱟ ᱚᱨᱜᱮᱥᱴᱟᱨ ᱨᱮᱜᱮ ᱦᱟᱺᱰᱤ ᱯᱟᱹᱣᱨᱟᱹ ᱡᱚᱛᱚᱣᱟᱜ ᱜᱮ ᱧᱟᱢᱚᱜ ᱠᱟᱱᱟ ᱾ ᱦᱳᱭ ᱛᱟᱦᱚᱞᱮ ᱚᱱᱟ ᱟᱫᱚ ᱠᱚ ᱧᱟᱢᱮᱫ ᱠᱷᱟᱱ, ᱟᱨᱚ ᱚᱱᱛᱮ ᱫᱚ ᱩᱱᱠᱩᱣᱟᱜ ᱟᱨᱚ ᱢᱚᱱᱮ ᱟᱨᱚ ᱵᱮᱥᱤ ᱚᱱᱛᱮ ᱜᱮ ᱴᱟᱱᱚᱜ ᱠᱟᱱ ᱛᱟᱠᱚᱣᱟ᱾ ᱦᱳᱭ ᱟᱹᱞᱤᱧᱟᱜ ᱢᱚᱱ ᱛᱮᱫᱚ ᱱᱚᱣᱟ ᱠᱟᱛᱷᱟ ᱜᱮᱞᱤᱧ ᱢᱮᱱᱟ ᱡᱮ ᱱᱚᱜᱼᱚᱭ ᱡᱮ ᱚᱨᱠᱮᱥᱴᱟᱨ ᱪᱟᱞᱟᱣ ᱟᱨ ᱚᱨᱠᱮᱥᱴᱟᱨ ᱱᱚᱜᱼᱚᱭ ᱡᱮ ᱦᱟᱺᱰᱤ ᱯᱟᱹᱣᱨᱟᱹ ᱧᱟᱢᱚᱜ ᱠᱟᱱᱟ ᱱᱚᱜ ᱱᱚᱶᱟ ᱢᱤᱫᱴᱟᱝ ᱟᱹᱰᱤ ᱢᱟᱨᱟᱝ ᱯᱨᱚᱵᱷᱟᱵᱽ ᱯᱟᱲᱟᱜ ᱠᱟᱱ ᱛᱟᱵᱚᱱᱟ ᱟᱵᱚᱣᱟᱜ ᱡᱟᱦᱟ ᱜᱤᱫᱽᱨᱟᱹ ᱠᱚᱣᱟᱜ ᱢᱟᱱᱮ ᱡᱤᱵᱚᱱ ᱨᱮ ᱦᱳᱭ ᱥᱮ ᱦᱳᱭ ᱾ ᱱᱚᱜᱼᱚᱱᱟ ᱜᱮ ᱛᱚ, ᱟᱵᱚ ᱫᱚᱵᱚᱱ ᱪᱮᱥᱴᱟᱭᱟ ᱢᱟ ᱡᱟᱛᱮ ᱢᱟᱱᱮ ᱡᱟᱦᱟᱸᱭ ᱚᱲᱟᱜ ᱦᱚᱲ ᱠᱚ ᱟᱨᱠᱤ ᱜᱟᱨᱡᱮᱱ ᱠᱚ ᱡᱮ ᱢᱟᱱᱮ ᱱᱤᱡᱮ ᱨᱮᱱ ᱦᱚᱲ ᱫᱚ ᱱᱤᱡᱮ ᱜᱮᱢ ᱥᱟᱢᱴᱟᱣ ᱠᱚ ᱦᱳᱭ ᱥᱮ ᱛᱚ, ᱱᱤᱡᱮ ᱨᱮᱱ ᱦᱚᱲ ᱜᱮ ᱯᱳᱭᱞᱳ ᱵᱟᱢ ᱥᱟᱢ ᱴᱟᱣ ᱞᱮᱠᱷᱟᱱ ᱦᱚᱲ ᱫᱚ ᱚᱦᱚᱢ ᱥᱟᱢᱴᱟᱣ ᱠᱮ ᱠᱚᱣᱟ ᱛᱚ ᱱᱚᱜ ᱚᱱᱟ ᱜᱮ ᱤᱧᱟᱹᱜ ᱫᱚ ᱟᱥ ᱢᱤᱫᱴᱟᱝ ᱛᱟᱦᱮᱱ ᱛᱤᱧᱟᱹ ᱡᱮ ᱛᱮ ᱧᱤᱫᱟᱹ ᱱᱤᱡᱮᱨ, ᱱᱤᱡᱮᱨ ᱜᱤᱫᱽᱨᱟᱹ ᱠᱚᱫᱚ ᱱᱤᱡᱮ ᱱᱤᱡᱮ ᱜᱮ ᱡᱮᱢᱚᱱ ᱵᱷᱟᱜᱮ ᱴᱷᱤᱠ ᱵᱚᱱ ᱥᱟᱢᱴᱟᱣ ᱡᱚᱢᱟ ᱟᱨᱠᱤ ᱾
ᱦᱮᱸ, ᱦᱮᱸ ᱮᱠᱫᱚᱢ ᱡᱚᱛᱷᱟᱛ ᱠᱟᱛᱷᱟ ᱜᱮᱵᱤᱱ ᱞᱟᱹᱭ ᱠᱟᱫᱟ ᱾ ᱪᱮᱫᱟᱜ ᱥᱮ ᱱᱮᱛᱟᱨ ᱫᱚᱢᱮ ᱧᱮᱞᱚᱜ ᱠᱟᱱᱟ ᱡᱮ ᱦᱟᱺᱰᱤ ᱯᱟᱹᱣᱨᱟᱹ ᱧᱩ ᱧᱩ ᱚᱱᱟ ᱠᱚᱛᱮ ᱜᱮ ᱾ ᱮᱸᱻ ᱢᱟᱛᱟᱣ ᱨᱮᱠᱚ ᱢᱮᱱᱟᱜ ᱠᱚᱣᱟ ᱟᱨᱠᱤ ᱾ ᱡᱮ ᱚᱱᱟ ᱢᱤᱫ ᱫᱷᱟᱣ ᱧᱩ ᱞᱮᱠᱷᱟᱱ ᱡᱟ ᱨᱟᱹᱥᱠᱟᱹ ᱠᱚ ᱵᱩᱡᱷᱟᱹᱣ ᱠᱮᱫᱟ ᱟᱫᱚ ᱩᱱᱠᱩ ᱠᱩ ᱢᱚᱱᱮᱭᱮᱫᱟ ᱱᱚᱶᱟ ᱨᱮᱢᱟ ᱟᱹᱰᱤ ᱨᱟᱹᱥᱠᱟᱹ ᱞᱮ ᱟᱹᱭᱠᱟᱹᱣ ᱠᱮᱫᱟ ᱟᱨᱚ ᱦᱟᱸᱜ ᱞᱮ ᱧᱩᱭᱟ ᱟᱨᱚ ᱾ ᱯᱚᱨᱮᱛᱮ ᱡᱟᱦᱟᱸ ᱨᱮᱜᱮ ᱯᱨᱳᱜᱨᱟᱢ ᱦᱳᱭᱳᱜᱼᱟ, ᱚᱸᱰᱮ ᱜᱮ ᱪᱟᱞᱟᱜ ᱚᱸᱰᱮ ᱯᱩᱭᱞᱩ ᱦᱟᱺᱰᱤ ᱯᱟᱹᱣᱨᱟᱹ ᱞᱮ ᱧᱩᱭᱟ ᱛᱟᱨᱯᱚᱨᱮ ᱡᱟᱦᱟᱱᱟᱜ ᱮᱱᱮᱡ ᱠᱮᱜ ᱥᱮᱞᱮ ᱡᱟᱦᱟᱸ ᱠᱮᱫ ᱜᱮ ᱱᱮᱛᱟᱨ ᱢᱟ ᱚᱱᱟᱜᱮ ᱡᱟᱹᱥᱛᱤ ᱧᱮᱞᱚᱜ ᱚᱱᱮ ᱡᱮ ᱯᱨᱳᱜᱨᱟᱢ ᱫᱚ ᱠᱚᱢ ᱠᱚ ᱧᱮᱞᱮᱫᱟ ᱪᱟᱞᱟ ᱠᱟᱛᱮ ᱾ ᱦᱟᱺᱲᱤ ᱯᱟᱹᱣᱨᱟᱹ ᱠᱚ ᱧᱩᱭ ᱮᱫᱟ ᱡᱟᱹᱥᱛᱤ ᱟᱨ ᱠᱚ ᱪᱷᱟᱹᱯᱨᱤ ᱮᱱᱮᱡ ᱠᱚ ᱮᱱᱮᱡ ᱮᱫᱟ ᱾ ᱦᱩᱭᱩᱜ ᱠᱟᱱᱟ, ᱚᱠᱚᱭ ᱦᱮᱡ ᱠᱟᱱᱟᱭ ᱚᱠᱚᱭ ᱥᱮᱨᱮᱧ ᱮᱫᱟᱭ ᱛᱤᱨᱮ ᱥᱮᱨᱮᱧ ᱠᱮᱫᱟᱭ ᱚᱱᱟ ᱠᱚᱢᱟ ᱚᱠᱚᱭ ᱦᱚᱸ ᱠᱷᱳᱡᱽ ᱠᱷᱚᱵᱚᱨ ᱵᱟᱠᱚ ᱦᱟᱛᱟᱣᱟ, ᱩᱱᱠᱩ ᱦᱚᱲᱟᱜ ᱢᱮᱱ ᱴᱟᱨᱜᱮᱴ ᱫᱚ ᱦᱩᱭᱩᱜ ᱠᱟᱱᱟ ᱪᱟᱞᱟ ᱠᱟᱛᱮ ᱦᱟᱺᱰᱤ ᱯᱟᱹᱣᱨᱟᱹ ᱧᱩ ᱟᱨ ᱮᱱᱮᱡ, ᱱᱚᱣᱟ ᱨᱮᱜᱮ ᱨᱟᱹᱥᱠᱟᱹ ᱛᱟᱠᱚ ᱾
ᱦᱳᱭ, ᱦᱳᱭ ᱾
ᱟᱫᱚ ᱱᱚᱣᱟ ᱧᱩ ᱧᱩ ᱠᱚ ᱫᱚ ᱩᱱᱟᱹᱜ ᱫᱚ ᱵᱟᱲᱛᱤ ᱫᱚ ᱵᱟᱝ ᱵᱷᱟᱜᱮᱭᱟ ᱾ ᱟᱵᱚᱣᱟᱜ ᱵᱚᱸᱜᱟ ᱵᱩᱨᱩ ᱨᱮᱜᱮ ᱢᱮᱱᱟᱜᱼᱟ, ᱦᱟᱺᱲᱤ ᱫᱚ ᱦᱟᱺᱲᱤ ᱫᱚ ᱡᱟᱦᱟᱸ ᱫᱚ ᱵᱚᱸᱜᱟ ᱧᱩᱛᱩᱢ ᱛᱮ ᱵᱟᱨ ᱯᱷᱩᱲᱩᱜ ᱥᱮ ᱢᱤᱫ ᱯᱷᱩᱲᱩᱜ ᱱᱤᱝᱠᱟᱹ ᱧᱩ ᱫᱚ ᱴᱷᱤᱠ ᱜᱮᱭᱟ ᱾ ᱟᱫᱚ ᱧᱩ ᱮᱢᱚᱱ ᱧᱩ ᱵᱟᱹᱴᱤ, ᱵᱟᱹᱴᱤ ᱮᱢᱚᱱ ᱠᱚ ᱧᱩᱭᱟ ᱯᱩᱨᱟᱹ ᱛᱤᱱ ᱵᱷᱩᱨ ᱵᱟᱠᱚ ᱢᱟᱛᱟᱞᱚᱜ ᱠᱟᱱᱟ, ᱩᱱ ᱵᱷᱩᱨ ᱠᱚ ᱧᱩ ᱟᱨ ᱧᱩ ᱨᱮᱜᱮ ᱠᱚ ᱛᱟᱦᱮᱱ ᱜᱮᱭᱟ ᱾ ᱱᱚᱣᱟ ᱠᱚᱫᱚ ᱮᱠᱟᱞ ᱛᱮᱫᱚ ᱵᱟᱝ ᱵᱷᱟᱜᱮᱭᱟ ᱥᱮ ᱾
ᱮᱠᱫᱚᱢ, ᱮᱠᱫᱚᱢ ᱾
ᱦᱩᱸ ᱟᱹᱞᱤᱧᱟᱜ ᱢᱚᱛ ᱛᱮᱫᱚ ᱚᱱᱠᱟ ᱚᱱᱟ ᱜᱮᱞᱤᱧ ᱞᱟᱹᱭ ᱦᱚᱪᱚᱭᱫᱟ ᱾
ᱦᱩᱸ ᱟᱵᱤᱱᱟᱜ, ᱟᱵᱤᱱᱟᱜ ᱢᱚᱱᱚ ᱵᱷᱟᱵ ᱦᱚᱸ ᱟᱹᱰᱤ, ᱟᱹᱰᱤ ᱱᱟᱯᱟᱭ ᱾ ᱦᱳᱭ ᱥᱮ ᱾ ᱦᱮᱸ ᱟᱫᱚ ᱡᱟᱦᱟᱸ ᱱᱚᱜᱼᱚᱱᱟ ᱱᱚᱣᱟ ᱵᱤᱱ ᱞᱟᱹᱭ ᱠᱮᱫᱟ ᱡᱮ ᱡᱮ ᱟᱵᱚ ᱫᱚ ᱦᱟᱺᱰᱤ ᱫᱚ ᱡᱟᱦᱟᱸ ᱵᱚᱸᱜᱟ ᱧᱩᱛᱩᱢ ᱛᱮᱵᱚᱱ ᱪᱚᱰᱚᱨ ᱜᱮᱭᱟ ᱥᱮ ᱵᱚᱸᱜᱟ ᱧᱩᱛᱩᱢ ᱛᱮ ᱢᱤᱫ ᱯᱷᱩᱲᱩᱜ, ᱵᱟᱨ ᱯᱷᱩᱲᱩᱜ ᱫᱚ ᱚᱱᱟ ᱫᱚᱵᱚᱱ ᱧᱩᱭ ᱜᱮᱭᱟ ᱚᱱᱟ ᱫᱚ ᱜᱟᱱ ᱦᱚᱸ ᱜᱟᱱᱚᱜ ᱜᱮᱛᱟ ᱵᱚᱱᱟ ᱦᱳᱭ ᱥᱮ ᱾ ᱛᱚ ᱱᱚᱜᱼᱚᱱᱟ ᱫᱤᱠ ᱫᱤᱭᱮ ᱟᱵᱤᱱ ᱫᱚ ᱢᱟᱱᱮ ᱪᱮᱜ ᱢᱟᱱᱮ ᱢᱤᱫᱴᱟᱝ ᱡᱤᱱᱤᱥ ᱵᱤᱱ ᱞᱟᱹᱭ ᱫᱟᱲᱮ ᱠᱮᱭᱟ ᱡᱮ ᱡᱟᱦᱟᱸ ᱦᱟᱺᱰᱤ ᱫᱚ ᱡᱮᱢᱚᱱ ᱵᱚᱱ ᱞᱟᱹᱭᱫᱟ ᱡᱮ ᱵᱚᱸᱜᱟ ᱧᱩᱛᱩᱢ ᱛᱮᱵᱚᱱ ᱫᱚᱦᱚᱭᱫᱟ ᱥᱮ ᱵᱚᱸᱜᱟ ᱧᱩᱛᱩᱢ ᱛᱮ ᱧᱩ ᱜᱟᱱᱚᱜ ᱛᱟᱵᱚᱱᱟ ᱦᱳᱭ ᱥᱮ ᱛᱟᱦᱚᱞᱮ ᱚᱱᱠᱟ ᱜᱮ ᱛᱟᱦᱚᱞᱮ ᱯᱟᱹᱣᱨᱟᱹ ᱫᱚ ᱵᱚᱸᱜᱟ ᱧᱩᱛᱩᱢ ᱛᱮ ᱪᱚᱰᱚᱨ ᱜᱟᱱᱚᱜᱼᱟ᱾ ᱥᱮ ᱵᱚᱸᱜᱟ ᱧᱩᱛᱩᱢ ᱛᱮ ᱧᱩ ᱜᱟᱱᱚᱜᱼᱟ ᱥᱮ ᱵᱟᱝ?
ᱦᱩᱸ, ᱦᱩᱸ,
ᱟᱹᱵᱤᱱᱟᱜ ᱢᱚᱱᱮ ᱛᱮᱫᱚ ᱱᱚᱣᱟ ᱫᱚ ᱪᱮᱜ ᱮ ᱢᱮᱱᱫᱟᱭ?
ᱵᱚᱸᱜᱟ ᱧᱩᱛᱩᱢ ᱛᱮᱫᱚ ᱡᱩᱫᱤ ᱢᱮᱱᱟᱜ ᱠᱷᱟᱱ ᱛᱚ ᱵᱚᱸᱜᱟ ᱧᱩᱛᱩᱢ ᱛᱮ, ᱠᱟᱹᱴᱤᱡ ᱫᱚ ᱧᱩ ᱜᱟᱱᱚᱜ ᱜᱮᱭᱟ, ᱡᱩᱫᱤ ᱢᱮᱱᱟᱜ ᱠᱷᱟᱱ ᱟᱨ ᱡᱩᱫᱤ ᱵᱟᱹᱱᱩᱜ ᱠᱷᱟᱱ ᱛᱟᱦᱚᱞᱮ ᱯᱟᱹᱣᱨᱟᱹ ᱠᱚᱫᱚ ᱵᱟᱫ ᱜᱮ ᱵᱷᱟᱜᱮᱭᱟ᱾ ᱤᱧ ᱡᱮ ᱡᱟᱦᱟᱸᱴᱟᱜ ᱤᱧ ᱵᱟᱲᱟᱭᱟ ᱚᱱᱟ ᱫᱚ ᱦᱟᱹᱰᱤ ᱫᱚ ᱵᱚᱸᱜᱟ ᱠᱟᱹᱢᱤ ᱠᱚᱨᱮ ᱞᱟᱜᱟᱜ ᱜᱮᱭᱟ ᱟᱫᱚ ᱯᱟᱹᱣᱨᱟᱹ ᱫᱚ ᱦᱟᱸᱜ, ᱴᱷᱤᱠ ᱥᱟᱹᱦᱤᱡ ᱛᱮᱢᱚᱱ ᱵᱟᱞᱤᱧ ᱞᱟᱹᱭ ᱫᱟᱲᱮᱜ ᱠᱟᱱᱟ᱾ ᱚᱱᱟ ᱠᱷᱟᱹᱛᱤᱨ ᱡᱩᱫᱤ ᱵᱟᱹᱱᱩᱜ ᱠᱷᱟᱱ ᱯᱟᱹᱣᱨᱟᱹ, ᱛᱟᱦᱚᱞᱮ ᱯᱟᱹᱣᱨᱟᱹ ᱫᱚ ᱵᱟᱫ ᱜᱮ ᱮᱠᱟᱞ ᱛᱮᱜᱮ ᱫᱚᱨᱠᱟᱨ᱾ ᱦᱮᱸ ᱥᱮ
ᱮᱠᱫᱚᱢ ᱮᱠᱫᱚᱢ,
ᱦᱮᱸ ᱟᱹᱵᱤᱱ ᱱᱚᱣᱟ ᱵᱮᱯᱟᱨ ᱛᱮ ᱪᱮᱫ ᱵᱤᱱ ᱞᱟᱹᱭᱟ?
ᱦᱳᱭ ᱟᱫᱚ ᱟᱹᱞᱤᱧ ᱫᱚ ᱡᱮᱢᱚᱱ ᱞᱤᱧ ᱵᱟᱲᱟᱭᱟ, ᱢᱟᱱᱮ ᱦᱚᱭᱛᱚ ᱡᱮ ᱟᱹᱞᱤᱧ, ᱯᱩᱨᱟᱹ ᱡᱚᱛᱚᱜ ᱜᱮ ᱴᱷᱤᱠ ᱞᱤᱧ ᱵᱟᱲᱟᱭᱟ ᱥᱮ ᱟᱹᱞᱤᱧ ᱡᱷᱚᱛᱚ ᱞᱤᱧ ᱵᱟᱲᱟᱭᱟ ᱮᱢᱚᱱᱴᱟ ᱫᱚ ᱠᱟᱛᱷᱟ ᱵᱟᱝ ᱠᱟᱱᱟ ᱦᱳᱭᱥᱮ, ᱛᱚ ᱟᱞᱤᱧ ᱡᱚᱛᱚ ᱫᱩᱨ ᱞᱤᱧ ᱵᱟᱲᱟᱭᱟ ᱡᱮ ᱢᱟᱱᱮ ᱟᱵᱚᱣᱟᱜ ᱡᱟᱦᱟᱸ ᱠᱟᱹᱢᱤ ᱠᱚᱨᱮ ᱟᱨᱠᱤ, ᱵᱚᱸ ᱠᱟᱹᱢᱤ ᱠᱚᱨᱮ ᱚᱱᱟ ᱠᱚᱨᱮ ᱫᱚ ᱦᱟᱺᱰᱤ ᱜᱮ, ᱟᱵᱚ ᱫᱚ ᱞᱟᱜᱟᱜ ᱛᱟᱵᱚᱱᱟ ᱥᱮ ᱦᱟᱺᱰᱤ ᱜᱮ ᱟᱵᱚᱣᱟᱜ ᱫᱚ ᱢᱮ ᱱᱤᱭᱚᱢ ᱨᱤ, ᱢᱮᱱᱟᱜ ᱟᱠᱟᱜᱼᱟ ᱟᱨᱠᱤ ᱦᱳᱭᱥᱮ,
ᱦᱮᱸ
ᱯᱩᱨᱟᱹ ᱟᱫᱚ ᱧᱮᱞ ᱵᱟᱲᱟ ᱦᱩᱭ ᱟᱠᱟᱱᱟ ᱡᱮ ᱯᱟᱹᱣᱨᱟᱹ ᱦᱚᱸᱠᱚ ᱵᱚᱸᱜᱟᱭᱮᱫ ᱜᱮᱭᱟ ᱛᱚ ᱚᱱᱟᱫᱚ ᱵᱟᱹᱞᱤᱧ ᱢᱮᱱᱟ ᱡᱮ ᱚᱱᱟ ᱫᱚ ᱡᱮ ᱡᱟᱨᱟᱜ ᱢᱤᱫᱴᱟᱝ ᱢᱟᱱᱮ ᱮᱴᱟ ᱟᱥᱛᱟ ᱠᱟᱱᱟ ᱡᱮ ᱯᱟᱹᱣᱨᱟᱹ ᱪᱚᱰᱚᱨ ᱫᱟᱭ ᱥᱮ ᱦᱟᱹᱰᱤ ᱪᱚᱰᱚᱨ ᱫᱟᱭ, ᱦᱳᱭᱥᱮ, ᱚᱱᱟ ᱛᱮᱫᱚ ᱟᱹᱞᱤᱧᱟᱜ ᱫᱚ ᱠᱳᱱᱳ ᱟᱯᱚᱛᱛᱤ ᱵᱟᱹᱱᱩᱜᱼᱟ ᱛᱚ ᱟᱯᱚᱛᱛᱤ ᱛᱟᱞᱤᱧ ᱱᱚᱣᱟᱨᱮ ᱡᱮ, ᱟᱢᱫᱚ ᱢᱟᱱᱮ ᱵᱚᱸᱜᱟ ᱧᱩᱛᱩᱢ ᱛᱮᱢ ᱪᱚᱰᱚᱨᱮᱫᱟ ᱚᱱᱟᱫᱚ ᱴᱷᱤᱠᱜᱮᱭᱟ, ᱠᱤᱱᱛᱩ ᱟᱢ ᱡᱮ ᱱᱚᱣᱟ ᱟ ᱟᱢ ᱱᱤᱡᱮ ᱡᱮ ᱩᱱᱟᱹᱜ ᱢᱟᱱᱮ ᱧᱩ ᱵᱟᱹᱲᱛᱤ ᱠᱟᱛᱮᱫ ᱡᱮ ᱚᱲᱟᱜ ᱨᱮᱱ ᱵᱚᱸᱜᱟ ᱞᱮᱠᱟᱱ ᱦᱚᱲ ᱟᱭᱳ ᱵᱟᱵᱟ ᱟᱢᱮᱢ ᱫᱟᱞᱮᱫ ᱠᱤᱱᱟᱢ, ᱛᱚᱞᱮᱫ ᱠᱤᱱᱟᱢ, ᱮᱜᱮᱨᱮᱫ ᱠᱤᱱᱟ, ᱱᱚᱜᱼ ᱱᱚᱣᱟ ᱡᱤᱱᱤᱥ ᱠᱚᱫᱚ ᱮᱠᱟᱞ ᱜᱮ ᱵᱟᱞᱤᱧ ᱠᱩᱥᱤᱭᱼᱟ ᱟᱨᱠᱤ,
ᱦᱮᱸ ᱮᱠᱫᱚᱢ ᱥᱟᱹᱨᱤ ᱠᱟᱛᱷᱟ ᱜᱮᱵᱤᱱ ᱞᱟᱹᱭ ᱠᱮᱫᱟ᱾ ᱱᱮᱛᱟᱨ ᱫᱚ ᱚᱱᱟ ᱠᱚᱦᱚᱸ ᱧᱮᱞᱚᱜ ᱠᱟᱱᱟ ᱡᱮ ᱟᱻ ᱟᱭᱳ ᱵᱟᱵᱟ ᱛᱟ ᱠᱤᱱ ᱧᱩᱭᱮᱫ ᱜᱮᱭᱟ, ᱚᱱᱟ ᱥᱟᱶᱛᱮ ᱜᱤᱫᱽᱨᱟᱹ ᱦᱚᱭ ᱧᱩᱭᱮᱫᱟᱭ, ᱜᱤᱫᱽᱨᱟᱹ ᱧᱩ ᱠᱟᱛᱮᱫ ᱟᱭᱳᱼ ᱵᱟᱵᱟᱭ ᱥᱟᱥᱚᱱᱮᱫ ᱠᱤᱱᱟᱹ, ᱱᱚᱝᱠᱟ ᱦᱚᱸ ᱧᱮᱞᱚᱜᱚᱜ ᱠᱟᱱᱟ ᱟᱭᱳ ᱵᱟᱵᱟ, ᱴᱷᱤᱠ ᱜᱮᱠᱤᱱ ᱛᱟᱦᱮᱱ ᱠᱟᱱᱟ, ᱠᱤᱱᱛᱩ ᱜᱤᱫᱽᱨᱟᱹ ᱜᱮ ᱧᱩ ᱠᱟᱛᱮᱫ ᱥᱟᱥᱚᱱ ᱮᱫ ᱠᱤᱱᱟᱹ᱾ ᱟᱨ ᱚᱱᱟ ᱵᱮᱜᱚᱨ ᱮ ᱡᱟᱦᱟᱸᱟᱭ ᱵᱟᱹᱦᱩ ᱠᱩᱲᱤ ᱟᱨ ᱡᱟᱶᱟᱭ ᱢᱮᱱᱟᱜ ᱠᱤᱱᱟ, ᱡᱟᱶᱟᱭ ᱦᱚᱸ ᱧᱩ ᱠᱟᱛᱮᱜ ᱵᱟᱹᱦᱩ ᱠᱩᱲᱤ ᱫᱟᱞᱮ ᱠᱟᱱᱟᱭ ᱥᱮ ᱛᱚᱞᱮ ᱠᱟᱱᱟᱭ᱾ ᱱᱚᱣᱟ ᱠᱚᱫᱚ ᱟᱹᱰᱤ ᱵᱟᱹᱲᱤᱡ ᱜᱮ ᱢᱚᱱᱮᱭᱮᱫᱟ,
ᱮᱫᱚᱢ, ᱮᱠᱫᱚᱢ ᱱᱭᱟ ᱫᱚ, ᱟᱹᱰᱤ ᱵᱟᱹᱲᱤᱡ ᱜᱮ ᱦᱩᱭᱩᱜ ᱠᱟᱱᱟ ᱦᱚᱭ ᱥᱮ, ᱱᱚᱜᱼᱚᱭ ᱚᱱᱟ ᱠᱚ ᱡᱚᱫᱤ ᱮ ᱡᱟᱦᱟᱸ ᱛᱤᱥ ᱡᱩᱫᱤ ᱵᱚᱱ ᱫᱟᱲᱮᱭᱟᱜ ᱠᱷᱟᱱ, ᱡᱩᱫᱤ ᱵᱚᱱ ᱥᱩᱫᱷᱨᱟᱹᱣ ᱫᱟᱲᱮᱭᱟᱜ ᱠᱷᱟᱱ, ᱚᱱᱟ ᱫᱚ ᱟᱹᱰᱤ ᱜᱮ ᱱᱟᱯᱟᱭ